ᱚ ᱜᱚᱝᱠᱮ ᱦᱮᱞᱳ
ᱦᱮᱞᱳ
ᱦᱮᱸ ᱦᱮᱞᱳ ᱟᱸᱡᱚᱢᱚᱜ ᱠᱟᱱᱟ᱾
ᱦᱮᱞᱳ
ᱦᱚᱸ ᱦᱮᱞᱳ ᱠᱤ ᱟᱸᱡᱚᱢᱚᱜ ᱠᱟᱱᱟ᱾ ᱦᱮᱸ ᱨᱚᱲ ᱵᱤᱱ ᱟᱸᱡᱚᱢ ᱧᱟᱢᱮᱜᱼᱟ᱾
ᱦᱮᱸ ᱦᱮᱸ ᱟᱡᱚᱢᱚᱜ ᱠᱟᱱᱟ ᱾
ᱦᱮᱸ ᱦᱮᱸ ᱦᱳᱭ ᱪᱮᱫ ᱯᱮ ᱪᱤᱠᱟᱹ ᱵᱟᱲᱟᱭ ᱮᱜᱼᱟ᱾
ᱪᱮᱫ ᱦᱚᱸ ᱵᱟᱝ ᱮ ᱱᱚᱭ ᱵᱟᱭᱨᱮ ᱥᱮᱫ ᱨᱮ ᱪᱚᱠ ᱥᱮᱫ ᱨᱮᱭ ᱦᱮᱡ ᱦᱩᱭ ᱟᱠᱟᱱᱟ᱾ ᱪᱟ ᱧᱩ
ᱟᱪᱪᱷᱟ ᱪᱟ ᱧᱩ ᱵᱟ ᱦᱳᱭ ᱟᱫᱚ ᱟᱯᱮ ᱥᱮᱫ ᱪᱮᱫ ᱞᱮᱠᱟᱭ ᱫᱟᱜ ᱡᱟᱹᱲᱤ ᱵᱟᱲᱟ ᱠᱮᱜᱼᱟᱭ᱾
ᱫᱟᱜ ᱡᱟᱹᱲᱤ ᱠᱚ ᱫᱚ ᱨᱤᱢᱤᱞ ᱜᱮ ᱥᱟᱰᱮᱭᱮ ᱫᱟᱭ ᱦᱩᱰᱩᱨ ᱵᱤᱡᱽᱞᱤ ᱨᱮ ᱜᱮ ᱤᱭᱟᱹᱭ ᱮᱫᱟᱭ ᱢᱮᱱ ᱠᱷᱟᱱ᱾ ᱫᱟᱜ ᱛᱚ ᱵᱟᱭ ᱡᱟᱹᱲᱤ ᱮᱫᱟ ᱟᱯᱮ ᱥᱮᱫ ᱫᱟᱜ ᱡᱟᱹᱲᱤ ᱮᱫᱟ᱾
ᱫᱟᱜ ᱡᱟᱹᱲᱤ ᱟᱠᱟᱫ ᱱᱚᱛᱮ ᱫᱚ ᱟᱹᱰᱤ ᱡᱳᱨ ᱫᱟᱜ ᱡᱟᱹᱲᱤ ᱟᱠᱟᱫ ᱛᱮ ᱱᱤᱛᱚᱜ ᱱᱚᱣᱟᱼᱼ ᱵᱟᱹᱫᱽ ᱠᱷᱮᱛ ᱨᱮᱼᱼ ᱞᱚᱴᱟᱨ ᱯᱟᱣᱟᱨ ᱴᱮᱞᱟᱨ ᱠᱚ ᱟᱬᱜᱚ ᱟᱠᱟᱱ ᱛᱮ ᱛᱚᱞᱟ ᱜᱤᱰᱤ ᱨᱮᱱᱟᱜ ᱵᱮᱵᱚᱥᱛᱷᱟ᱾ ᱦᱟᱛᱟᱣ ᱦᱩᱭ ᱠᱟᱱᱟ ᱚᱱᱟ ᱠᱚ ᱟᱹᱰᱤ ᱜᱟᱱ ᱛᱚᱞᱟ ᱠᱚ ᱜᱤᱰᱤ ᱦᱩᱭᱩᱜ ᱠᱟᱱᱟ᱾ ᱚᱱᱟ ᱨᱮᱱᱟᱜ ᱠᱟᱹᱢᱤ ᱡᱳᱨ ᱥᱳᱨ ᱪᱟᱞᱟᱜ ᱠᱟᱱᱟ, ᱟᱥᱟᱲ ᱪᱟᱥ ᱞᱟᱹᱜᱤᱫ ᱛᱮ᱾
ᱟᱪᱪᱷᱟ ᱚᱱᱟ ᱢᱟᱛᱚ ᱤᱭᱟᱹ, ᱢᱟᱱᱮ, ᱮᱠᱫᱚᱢ ᱵᱩᱱᱱᱟ ᱞᱮᱠᱟ ᱯᱩᱨᱟᱹ ᱚᱵᱚᱥᱛᱛᱟ᱾ ᱥᱮ, ᱮᱢᱱᱤ ᱟᱨᱠᱤ ᱦᱟᱥᱟ ᱞᱚᱦᱚᱫ ᱞᱮᱠᱟ᱾
ᱚᱱᱟ ᱫᱚ ᱢᱮᱱ ᱜᱟᱱᱚᱜᱼᱟ ᱢᱟᱡᱷᱟᱹᱨᱤ ᱢᱳᱴᱢᱟᱴ ᱵᱟᱹᱫᱽ ᱠᱷᱮᱛ ᱨᱮ ᱫᱟᱜ ᱫᱚ, ᱯᱮᱨᱮᱡ ᱠᱟᱱᱟ ᱛᱚᱞᱟ ᱜᱤᱲᱤ ᱠᱚᱫᱚ ᱵᱷᱟᱹᱜᱤ ᱜᱟᱱᱚᱜ ᱠᱟᱱᱟ᱾
ᱟᱪᱪᱷᱟ ᱟᱪᱪᱷᱟ ᱦᱩᱸ᱾ ᱱᱚᱛᱮ ᱦᱚᱸ ᱛᱚᱞᱟ ᱫᱚᱠᱚ ᱜᱤᱲᱤ ᱵᱟᱲᱟ ᱠᱟᱫ ᱜᱮᱭᱟ ᱚᱱᱟ, ᱢᱟᱡᱷᱟᱨᱤ ᱫᱟᱜ ᱵᱟᱲᱟᱭᱮᱫ ᱜᱮ ᱛᱟᱦᱮᱸᱛᱟᱞᱟ ᱢᱟᱞᱟ ᱠᱚᱨᱮ᱾ ᱱᱤᱛᱚᱜ ᱫᱚ ᱟᱫᱚ ᱚᱱᱠᱟ ᱛᱚ, ᱵᱟᱭ ᱫᱮᱠᱷᱟᱣ ᱮᱫᱟ᱾
ᱦᱮᱸ ᱱᱤᱛ ᱢᱟ ᱟᱨᱦᱚᱸ ᱫᱚᱢᱮ ᱥᱤᱛᱩᱝ ᱮᱫᱼ ᱟᱭ᱾
ᱦᱮᱸ ᱥᱤᱛᱩᱝ ᱟᱨᱦᱚ ᱢᱮᱱᱟᱜᱼᱟ ᱟᱹᱰᱤ ᱡᱟᱹᱥᱛᱤ ᱜᱮ ᱦᱟᱸᱜ ᱱᱤᱭᱟᱹ ᱵᱚᱪᱷᱚᱨ ᱫᱚ ᱦᱟᱸᱜ, ᱡᱟ ᱤᱭᱟᱹ ᱨᱮ ᱫᱮᱠᱷᱟᱣᱫᱟ᱾
ᱦᱳᱭᱛᱚ ᱟ ᱵᱟᱦᱟᱨ ᱨᱮ ᱡᱟᱦᱟᱸᱭ ᱫᱮᱠᱷᱟᱣ ᱫᱟ ᱱᱤᱭᱟᱹ ᱫᱷᱟᱣ ᱫᱚ ᱫᱟᱜ ᱟᱹᱰᱤ ᱠᱚᱢ ᱢᱮᱱᱟᱜᱼᱟ ᱦᱟᱸᱜ᱾
ᱦᱮᱸ ᱫᱟᱜ ᱨᱮᱱᱟᱜ ᱟᱹᱰᱤ ᱠᱚᱢ ᱢᱮᱱᱟᱜ-ᱟ ᱥᱤᱛᱩᱝ ᱜᱮ ᱡᱟᱹᱥᱛᱤ ᱢᱮᱱᱟᱜᱼᱟ᱾
ᱪᱟᱥ ᱠᱚᱫᱚ ᱟᱞᱮ ᱫᱚ ᱮᱢᱚᱱ ᱫᱤᱥᱚᱢ ᱠᱟᱱᱟ ᱱᱚᱛᱮ ᱫᱚ ᱵᱟᱭᱤᱥ, ᱦᱮᱸ,
ᱦᱮᱞᱳ, ᱦᱮᱸ ᱪᱮᱫ ᱪᱮᱫ ᱵᱮᱱ ᱞᱟᱹᱭ ᱮᱫᱟ᱾
ᱮ ᱟᱞᱮ ᱫᱤᱥᱚᱢ ᱮᱢᱚᱱ ᱫᱤᱥᱚᱢ ᱠᱟᱱᱟ ᱱᱚᱛᱮ ᱫᱚ ᱵᱟᱭ ᱫᱟᱜ ᱨᱮᱦᱚᱸᱭ, ᱞᱟᱹᱭᱮᱫ ᱛᱟᱸᱦᱮ ᱟᱞᱮ ᱫᱤᱥᱚᱢ ᱫᱚ ᱱᱚᱛ, ᱱᱚᱛᱮ ᱫᱚ ᱵᱟᱭ ᱫᱟᱜ ᱨᱮᱦᱚᱸᱭ, ᱱᱚᱛᱮ ᱫᱚ ᱫᱟᱜ ᱡᱟᱹᱲᱤ ᱞᱮᱠᱟ ᱜᱮ ᱪᱟᱥ ᱫᱚ ᱦᱩᱭᱩᱜᱼᱟ᱾ ᱫᱟᱜ ᱡᱟᱹᱲᱤ ᱞᱮᱠᱟᱜ ᱜᱮ ᱪᱟᱥ ᱫᱚ ᱦᱩᱭᱩᱜᱼᱟ᱾ ᱪᱮᱫᱟᱜ ᱟᱞᱮ ᱥᱮᱱ ᱫᱚ ᱚᱝᱠᱟ ᱫᱟᱜ ᱦᱩᱭᱩᱜᱼᱟ ᱥᱚᱨᱠᱟᱨᱟᱜ ᱟᱹᱰᱤᱜᱟᱱ, ᱡᱮ ᱥᱚᱨᱠᱟᱨᱟᱜ ᱜᱚᱲᱚ ᱢᱮᱱᱟᱜᱼᱟ, ᱢᱤᱱᱤ ᱥᱟᱵᱢᱟᱨᱥᱟᱞ ᱡᱷᱚᱛᱚ ᱥᱚᱨᱠᱟᱨ ᱯᱟᱦᱴᱟ ᱠᱷᱚᱱ ᱜᱮ ᱢᱮᱱᱟᱜᱼᱟ, ᱥᱟᱯ ᱥᱤᱲᱤ ᱮᱢ ᱢᱮᱱᱟᱜᱼᱟ᱾ ᱚᱱᱟ ᱫᱚ ᱪᱟᱹᱥᱤ ᱭᱟᱜ ᱚᱱᱮ ᱫᱟᱜ ᱨᱮᱦᱚᱸᱚᱭ ᱵᱟᱭ ᱫᱟᱜ ᱨᱮᱦᱚᱸᱚᱭ, ᱱᱚᱛᱮ ᱫᱚ ᱫᱟᱜ ᱢᱟᱱᱮ, ᱟᱥᱟᱲ ᱵᱚᱸᱜᱟ ᱞᱮᱠᱟᱜᱮ᱾ ᱪᱟᱥ ᱫᱚ ᱦᱩᱭᱩᱜᱼᱟ ᱥᱮᱢ ᱮᱠᱫᱚᱢ, ᱟᱞᱮ ᱥᱮᱱ ᱫᱚ᱾
ᱟᱪᱪᱷᱟ ᱟᱪᱪᱷᱟ,
ᱱᱚᱛᱮ ᱥᱚᱨᱠᱟᱨ ᱨᱮᱭᱟᱜ ᱥᱟᱵᱥᱤᱰᱤ ᱢᱮᱱᱟᱜ ᱟᱥᱮ ᱛᱟᱨᱢᱟᱱᱮ ᱪᱟᱹᱥᱤ ᱠᱚ ᱠᱚᱨ ᱮᱢᱚᱜ, ᱠᱚ ᱥᱩᱵᱤᱫᱷᱟᱜᱼᱟ ᱚᱨᱫᱷᱮᱠ ᱥᱚᱨᱠᱟᱨᱮ ᱮᱢᱚᱜᱼ ᱟᱭ ᱟᱨ ᱚᱱᱟ ᱠᱷᱚᱱ ᱦᱟᱯ ᱢᱟᱱᱮ ᱚ, ᱚᱱᱟ ᱠᱷᱚᱱ ᱦᱟᱯ ᱢᱟᱱᱮ ᱪᱮᱫ ᱤᱧ ᱞᱟᱹᱭᱟᱢᱟ ᱢᱟᱱᱮ ᱦᱟᱱᱰᱨᱮᱰ, ᱯᱟᱨᱥᱮᱱᱴ ᱨᱮ ᱯᱷᱤᱯᱴᱤ ᱯᱟᱨᱥᱮᱱᱴ ᱥᱚᱨᱠᱟᱨ ᱯᱷᱤᱯᱴᱤ ᱯᱟᱨᱥᱮᱱᱴ ᱪᱟᱹᱥᱤ ᱚᱱᱠᱟ ᱮᱢᱚᱜ ᱦᱩᱭᱩᱜᱼᱟ ᱠᱚᱨ ᱾
ᱦᱮᱸ,
ᱤᱱᱟᱹᱛᱮ ᱥᱩᱵᱤᱫᱷᱟ ᱠᱟᱱᱟ᱾ ᱟᱯᱮᱥᱮᱫ ᱫᱚ ᱱᱚᱝᱠᱟ ᱫᱚ ᱵᱟᱹᱪᱩᱜ ᱠᱟᱜᱼᱟ ᱵᱮᱵᱚᱥᱛᱷᱟ ᱥᱚᱨᱠᱟᱨ ᱯᱟᱦᱟᱴᱟ ᱠᱷᱚᱱᱟᱜ᱾
ᱵᱟᱝ ᱵᱟᱝ ᱵᱟᱝ, ᱟᱞᱮᱥᱮᱫ ᱫᱚ ᱱᱤᱛᱚᱜ ᱫᱚ ᱚᱱᱠᱟ ᱫᱚ ᱵᱟᱝ ᱚᱱᱠᱟ ᱪᱟᱹᱥᱤ ᱟᱨᱠᱤ ᱵᱟᱹᱱᱩᱜ ᱠᱚᱣᱟ᱾ ᱳᱭ ᱟᱨᱠᱤ ᱫᱟᱜ ᱫᱟᱜ ᱡᱟᱹᱲᱤ ᱵᱟᱝᱠᱷᱟᱱ ᱠᱮᱱᱮᱞ ᱨᱮ ᱡᱟ ᱫᱟᱜ ᱠᱚ ᱟᱲᱟᱜᱟ ᱚᱱᱟᱛᱮ᱾ ᱟᱨ ᱡᱟᱦᱟᱸ ᱠᱚ ᱥᱮᱯᱟᱨᱮᱴ ᱢᱤᱱᱤ ᱢᱮᱱᱟᱜ ᱛᱟᱠᱚᱣᱟ ᱚᱝᱠᱟ ᱫᱚ ᱵᱟᱹᱲᱛᱤ ᱩᱱᱠᱩ ᱪᱷᱟᱛᱤᱠ ᱡᱟᱹᱛ ᱠᱚᱜᱮ ᱛᱚ ᱵᱮᱥᱤ᱾ ᱯᱟᱨᱮᱴ ᱤᱭᱟᱹ ᱠᱚ ᱟᱨᱠᱤ ᱢᱤᱱᱤ ᱠᱚ ᱥᱟᱢ ᱢᱟᱨᱥᱟᱞ ᱠᱚ ᱢᱮᱱᱟᱜ ᱛᱟᱠᱚᱣᱟ᱾ ᱵᱟᱠᱷᱟᱱ ᱚᱝᱠᱟ ᱥᱟᱱᱛᱟᱲ ᱦᱚᱯᱚᱱ ᱠᱚᱫᱚ ᱩᱱᱟᱹᱜ ᱢᱟᱨᱟᱝ ᱪᱟᱹᱥᱤ ᱜᱮ ᱵᱟᱹᱱᱩᱜ ᱠᱚᱫᱚ᱾
ᱟᱯᱮ ᱫᱚ ᱛᱟᱦᱚᱞᱮ ᱚᱱᱟ ᱠᱮᱞᱮᱭᱟᱱ ᱫᱟᱜᱯᱮ ᱤᱭᱟᱹᱭᱟ ᱚᱱᱟ ᱰᱮᱢ ᱫᱟᱜ᱾
ᱦᱮᱸ ᱰᱮᱢ ᱫᱟᱜ ᱠᱮᱞᱮ ᱨᱮ ᱡᱟᱦᱟᱸ ᱫᱟᱜ ᱠᱚ ᱟᱲᱟᱜᱟ ᱚᱱᱟᱛᱮᱜᱮ ᱪᱟᱥ ᱠᱚᱫᱚ᱾
ᱦᱩᱸ ᱟᱞᱮ ᱫᱚ ᱚᱱᱠᱟᱱ ᱰᱮᱢ ᱫᱟᱜ ᱥᱮ, ᱠᱮᱞᱮᱱ ᱫᱟᱜ ᱫᱚ ᱱᱚᱛᱮ ᱫᱚ ᱵᱟᱹᱪᱩᱜ ᱠᱟᱜ-ᱟ ᱟᱞᱮ ᱫᱚ ᱥᱚᱨᱠᱟᱨᱟᱜ ᱥᱩᱡᱳᱜᱽ ᱥᱩᱵᱤᱫᱷᱟ ᱜᱮ ᱡᱟᱹᱥᱛᱤ ᱫᱚ ᱢᱮᱱᱟᱜᱼᱟ᱾
ᱟᱫᱚ ᱥᱤᱡᱤᱱ ᱱᱚᱛᱮ ᱫᱚ ᱵᱟᱨ ᱫᱷᱟᱣ ᱪᱟᱥ ᱦᱩᱭᱩᱜᱼᱟ᱾ ᱥᱤᱛᱩᱝ ᱫᱤᱱ ᱱᱚᱜ ᱚᱚᱭ ᱪᱟᱥ ᱮᱠᱫᱚᱢ ᱜᱚᱴᱟ ᱢᱟᱴᱷ ᱛᱟᱨᱼᱼ ᱯᱟᱨᱮ ᱱᱚᱣᱟ ᱟᱞᱮᱥᱱ ᱫᱚ ᱮᱢᱚᱱ ᱡᱮᱼᱼ ᱢᱟᱱᱮ ᱱᱚᱣᱟ ᱡᱟᱹᱯᱩᱫ ᱫᱤᱱ ᱥᱮ ᱫᱟᱜᱼᱼ ᱱᱚᱣᱟ ᱟᱥᱟᱲ ᱵᱚᱸᱜᱟ ᱫᱤᱱ ᱪᱮᱫᱞ ᱞᱮᱠᱟ ᱪᱟᱥ ᱦᱩᱭᱩᱜᱼᱟ ᱥᱤᱛᱩᱝ ᱫᱤᱱ ᱦᱚᱸ ᱥᱮᱢ ᱤᱱᱠᱟᱹᱜ ᱜᱮ ᱦᱩᱭᱩᱜᱼᱟ᱾ ᱵᱟᱢ ᱵᱩᱡᱷᱼᱟᱼᱼ ᱵᱩᱡᱷᱟᱹᱣ ᱫᱟᱲᱭᱟᱜ, ᱱᱚᱣᱟᱼᱼ
ᱦᱮᱸ ᱱᱚᱛᱮ ᱫᱚ ᱥᱤᱛᱩᱝ ᱫᱤᱱ ᱫᱚ ᱚᱱᱠᱟ ᱫᱚ ᱵᱟᱠᱚ ᱪᱟᱥᱟ᱾ ᱛᱟᱦᱚᱞᱮ ᱢᱟᱨᱥᱟᱞ ᱠᱚᱼᱼ ᱛᱟᱦᱮᱱ ᱦᱮᱸ
ᱦᱳᱭ ᱚᱱᱟᱜᱤᱧ ᱞᱟᱹᱭᱮᱫ ᱡᱷᱚᱛᱚ ᱡᱟᱭᱜᱟ ᱥᱮ ᱡᱷᱚᱛᱚ ᱴᱚᱴᱷᱟ ᱫᱚ ᱵᱟᱝ ᱥᱚᱢᱟᱱᱟ ᱦᱮᱸ᱾
ᱤᱧ ᱫᱚᱻ ᱦᱮᱸ
ᱦᱳᱭ ᱟᱯᱮᱫᱚ ᱵᱤᱨ ᱫᱷᱟᱨᱮ ᱜᱮᱭᱟ ᱯᱮᱥ?
ᱛᱚ ᱟᱯᱮᱥᱮᱫ ᱱᱤᱭᱟᱹ ᱫᱷᱟ ᱤᱭᱟᱹ ᱠᱚ ᱪᱮᱫᱠᱟ ᱦᱩᱭᱱᱟ? ᱦᱮᱸᱼᱼ
ᱞᱟᱹᱭᱢᱮ ᱪᱮᱫ ᱞᱮᱠᱟ? ᱦᱮᱸ ᱪᱮᱫ ᱞᱮᱠᱟᱢ ᱞᱟᱹᱭᱮᱫ ᱛᱟᱦᱮᱸᱫ?
ᱟᱨ ᱪᱮᱫ ᱚ ᱞᱟᱹᱭᱫᱟᱹᱧ ᱱᱤᱭᱟᱹ ᱫᱷᱟᱣ ᱫᱚ ᱟᱯᱮ ᱚᱱᱛᱮ ᱵᱟᱦᱟ ᱢᱟᱜ ᱢᱚᱲᱮ ᱠᱚ ᱪᱮᱫᱠᱟ ᱦᱩᱭᱮᱱᱟ?
ᱵᱟᱦᱟ ᱢᱟᱜ ᱢᱚᱬᱮ ᱫᱚ ᱦᱩᱭᱱᱟ ᱵᱷᱟᱜᱤ ᱜᱮ᱾ ᱵᱷᱟᱜᱤ ᱜᱮ ᱦᱮᱸ ᱵᱷᱟᱜᱤ ᱜᱮ ᱦᱩᱭ ᱟᱠᱟᱱᱟ᱾
ᱟᱨ ᱟᱯᱮ ᱥᱮᱱ ᱵᱟᱦᱟ ᱢᱟᱜ ᱢᱚᱬᱮ ᱫᱚ ᱪᱮᱫ ᱞᱮᱠᱟᱯᱮ ᱢᱟᱱᱟᱣᱟ? ᱟᱯᱮ ᱥᱮᱱᱟᱜ ᱞᱮᱠᱟᱛᱮ?
ᱱᱚᱛᱮ ᱟᱹᱰᱤ ᱡᱟᱠ ᱡᱚᱢᱚᱠ ᱜᱮ ᱡᱟᱠ ᱡᱚᱢᱚᱠ ᱜᱮ ᱱᱚᱛᱮ ᱢᱟᱱᱟᱣ ᱦᱩᱭᱩᱜᱼᱟ᱾
ᱦᱮᱸ
ᱡᱟᱠ ᱡᱚᱢ ᱢᱟᱱᱮ ᱚᱱᱠᱟ ᱯᱟᱛᱟ ᱯᱚᱨᱚᱵᱽ ᱞᱮᱠᱟ ᱦᱚᱲ ᱦᱚᱲᱚᱜ ᱜᱮᱭᱟ ᱠᱚ ᱟᱨᱠᱤ
ᱦᱚᱲᱚᱜ ᱜᱮᱭᱟ ᱠᱚ ᱟᱪᱪᱷᱟ ᱟᱞᱮ ᱥᱮᱫ ᱫᱚ ᱯᱟᱛᱟ ᱯᱚᱨᱚᱵᱽ ᱞᱮᱠᱟ ᱫᱚᱼᱼ
ᱚᱱᱠᱟᱱ
ᱟᱞᱮᱥᱮᱱ ᱫᱚ ᱯᱟᱛᱟ ᱯᱚᱨᱚᱵᱽ ᱞᱮᱠᱟ ᱫᱚ ᱵᱟᱝ ᱠᱚ ᱦᱚᱲᱚᱨᱚᱜ ᱜᱮᱭᱟ᱾ ᱱᱚᱛᱮ ᱫᱚ ᱢᱟᱱᱮ ᱯᱨᱟᱭᱼ ᱯᱨᱟᱭ ᱥᱚᱢᱟᱱ ᱥᱚᱢᱟᱱ ᱟᱛᱩ ᱢᱮᱱᱟᱜᱼᱟ᱾ ᱛᱚ ᱢᱤᱢᱤᱫ ᱫᱤᱱ ᱨᱮ ᱟᱹᱰᱤ ᱜᱟᱱ ᱚᱱᱠᱟ ᱵᱟᱦᱟ ᱢᱟᱜ ᱢᱚᱬᱮ ᱛᱟᱦᱮᱱᱟ᱾ ᱟᱫᱚ ᱟᱛᱳ ᱠᱚᱨᱮᱱ ᱦᱚᱲ ᱠᱚᱛᱮᱜᱮ ᱚᱱᱟ ᱵᱚᱸᱜᱟ ᱠᱚ ᱮᱱᱮᱡ ᱥᱮᱨᱮᱧ ᱢᱟᱱᱮ ᱱᱟᱭᱠᱮ ᱫᱟᱨᱟᱢ ᱤᱼᱼ ᱫᱤ ᱱᱟᱭᱠᱮ ᱟᱹᱜᱩ ᱤᱱᱠᱟᱹ ᱟᱛᱩᱨᱮᱱ ᱛᱮᱜᱮ ᱚᱱᱟ ᱫᱚ ᱦᱩᱭᱩᱜᱼᱟ, ᱟᱨ ᱚᱱᱠᱟ ᱡᱮ ᱵᱟᱦᱨᱮᱼᱼ ᱯᱚᱨᱮ ᱠᱷᱚᱱ ᱫᱚ ᱥᱩᱨ ᱥᱩᱯᱩᱨ ᱟᱛᱳ ᱨᱮᱱ ᱠᱚ ᱦᱤᱡᱩᱜᱼᱟ ᱮᱱᱮᱡ ᱠᱚ ᱨᱟᱹᱥᱠᱟᱹ ᱛᱮ ᱧᱮᱞᱟᱠᱚ᱾ ᱮᱱᱮᱡ ᱟᱠᱚ ᱤᱱᱠᱟᱹᱜᱮ ᱚᱱᱟ ᱠᱷᱚᱱ ᱡᱟᱹᱥᱛᱤ ᱡᱟᱠ ᱡᱚᱢᱚᱠ ᱫᱚ ᱵᱟᱝ ᱦᱩᱭᱩᱜ ᱜᱮᱭᱟ᱾ ᱯᱟᱲᱟ ᱯᱩᱲᱥᱤ ᱨᱮᱱ ᱦᱚᱲ ᱠᱚ ᱦᱤᱡᱩᱜᱼᱟ᱾ ᱤᱱᱠᱟᱹ ᱜᱮ ᱤᱱᱠᱩ ᱠᱚᱛᱮ ᱜᱮ ᱡᱟᱠ ᱡᱚᱢᱚᱠ ᱫᱚ ᱟᱨ ᱚᱱᱟ ᱠᱷᱚᱱ ᱡᱟᱹᱥᱛᱤ ᱫᱚ ᱵᱟᱝᱟ᱾
ᱱᱚᱛᱮ ᱫᱚ ᱵᱟᱝᱜᱮ, ᱯᱩᱨᱟᱹ ᱢᱤᱫ ᱧᱤᱫᱟᱹ ᱠᱚ ᱟᱸᱜᱟᱭᱟ᱾ ᱢᱤᱜ ᱧᱤᱫᱟᱹ ᱟᱝᱜᱟ ᱟᱫᱚ ᱟᱹᱰᱤ ᱨᱟᱹᱥᱠᱟᱹ ᱥᱟᱺᱦᱤᱡ᱾
ᱦᱩᱸ᱾
ᱟᱞᱮ ᱫᱚ ᱱᱚᱛᱮ ᱫᱚ ᱤᱭᱟᱹ ᱜᱮᱛᱚ ᱵᱤᱨ ᱫᱷᱟᱨᱮ ᱜᱮ᱾
ᱦᱮᱸ, ᱟᱪᱪᱷᱟ ᱵᱤᱨ ᱫᱷᱟᱨᱟ, ᱦᱟᱛᱤ ᱪᱮᱫ ᱞᱮᱠᱟ ᱯᱮᱥᱮᱱ?
ᱦᱟᱛᱤ ᱫᱤᱱᱟᱹᱢ ᱜᱮ ᱢᱟᱱᱮ ᱟᱞᱮ ᱥᱮᱫ ᱫᱚ ᱵᱟᱝ᱾ ᱟᱞᱮᱭᱟᱜ ᱚᱱᱟ, ᱦᱮᱸ
ᱵᱤᱨ ᱫᱷᱟᱨᱮ ᱢᱟᱱᱮ ᱜᱮᱛᱚ ᱦᱟᱹᱛᱤ᱾ ᱦᱮᱸ ᱟᱸᱡᱚᱢᱚᱜ ᱠᱟᱱᱟ ᱵᱤᱨ ᱫᱷᱟᱨᱮ ᱢᱟᱱᱮ ᱜᱮᱛᱚ ᱦᱟᱹᱛᱤ᱾
ᱦᱮᱸ ᱦᱮᱸ, ᱵᱤᱫᱽᱫᱷᱟᱨᱮ ᱦᱟᱹᱛᱤ᱾ ᱦᱩᱸ, ᱵᱤᱫᱽᱫᱷᱟᱨᱮ ᱢᱟᱱᱮ ᱜᱮ ᱦᱟᱹᱛᱤ᱾ ᱦᱟᱛᱤ ᱠᱚ ᱦᱤᱡᱩᱜ ᱜᱮᱭᱟ᱾
ᱟᱞᱮᱜ ᱤᱧ ᱦᱚᱸᱛᱚ ᱵᱤᱨᱫᱷᱟᱨ ᱨᱤᱱᱤᱡ ᱜᱮ ᱟᱞᱮ ᱫᱚ ᱱᱤᱛ ᱦᱚᱸ ᱢᱮᱱᱟᱜ ᱟᱠᱟᱫ ᱠᱚᱣᱟ ᱯᱚᱧᱪᱟᱥ ᱥᱟᱴᱴᱤ ᱫᱚᱞ ᱟᱞᱮ ᱱᱚᱣᱟ ᱵᱤᱨ ᱨᱮ ᱱᱤᱛᱼᱼ ᱛᱷᱚ ᱢᱮᱱᱟᱜ ᱠᱚᱣᱟ᱾ ᱜᱩᱨᱩᱯ ᱨᱮᱠᱚ ᱮᱢ ᱟᱠᱟᱜᱼᱟ ᱡᱮ ᱱᱩᱠᱩ ᱠᱚ ᱚᱠᱟ ᱥᱮᱡᱚᱜ ᱠᱟᱱᱟ ᱚᱱᱟᱨᱮ ᱜᱩᱨᱩᱯ ᱨᱮᱼᱼ ᱪᱟᱞᱟᱜ ᱠᱟᱱᱟ ᱡᱮᱼᱼ ᱜᱩᱨᱩᱯ ᱢᱮᱱᱟᱜᱼᱟ ᱢᱤᱫᱴᱮᱜ ᱦᱟᱹᱛᱤ ᱜᱩᱨᱩᱯ᱾ ᱜᱩᱨᱩᱯ ᱵᱟᱝᱠᱷᱟᱱ ᱪᱤᱠᱟᱹᱛᱮᱢ ᱵᱟᱲᱟᱭ ᱫᱟᱲᱮᱭᱟᱜᱼᱟ ᱡᱮᱼᱼ ᱚᱠᱟ ᱥᱟᱤᱴ ᱨᱮ ᱛᱤᱱᱟᱹᱜ ᱢᱮᱱᱟᱜ ᱠᱚᱣᱟ? ᱚᱠᱟ ᱥᱟᱤᱴ ᱨᱮ ᱛᱤᱱᱟᱹᱜ ᱵᱟᱹᱪᱩᱜ ᱠᱚᱣᱟᱻᱢ ᱦᱚᱴᱟᱛᱮᱢ ᱪᱟᱞᱟᱜᱼᱟ, ᱚᱛᱷᱚᱪᱚ ᱚᱱᱛᱮ ᱨᱮᱜᱮ ᱦᱟᱹᱛᱤ ᱢᱮᱱᱟᱜ ᱟᱠᱟᱫᱮᱭᱟ᱾ ᱴᱟᱴᱠᱟᱢ ᱜᱚᱡ ᱚᱪᱚᱜᱼᱟ᱾ ᱚᱱᱟ ᱠᱷᱟᱹᱛᱤᱨ ᱛᱮ ᱟᱢ ᱡᱟᱦᱟᱸ ᱥᱮᱱ ᱮᱢ ᱚᱲᱚᱠᱼᱼ ᱠᱚᱜ-ᱟ ᱚᱲᱟᱜ ᱠᱷᱚᱱᱟᱜ ᱢᱟᱲᱟᱝ ᱢᱟ ᱢᱟᱨᱟᱝ, ᱢᱟᱲᱟᱝ ᱛᱮ ᱱᱚᱣᱟ ᱜᱩᱨᱩᱯ ᱯᱷᱚᱞᱳ ᱦᱩᱭᱩᱜ ᱛᱟᱢᱟ, ᱧᱮᱞ ᱠᱮᱜ-ᱟ ᱵᱚ ᱱᱚᱣᱟ ᱥᱟᱭᱤᱴ ᱨᱮ ᱢᱮᱱᱟᱜ-ᱟ ᱠᱟᱫ ᱠᱚᱣᱟ᱾ ᱱᱚᱝᱠᱟᱛᱮ ᱪᱟᱞᱟᱜ ᱵᱟᱝ ᱜᱟᱱᱚᱜ-ᱟ ᱱᱟᱝᱠᱟᱛᱤᱧ ᱟᱹᱪᱩᱨᱚᱜ-ᱟ᱾ ᱟᱞᱮ ᱥᱮᱱ ᱫᱚ ᱟᱹᱰᱤ ᱥᱟᱦᱛᱟ ᱥᱟᱴ ᱥᱳᱛᱳᱨᱴᱤ ᱫᱚᱞ ᱢᱮᱱᱟᱜ ᱠᱚᱜᱮᱭᱟ ᱱᱤᱛ ᱨᱮᱦᱚᱸ ᱢᱮᱱᱟᱜ ᱠᱚᱜᱮᱭᱟ᱾
ᱵᱟ, ᱟᱞᱮ ᱥᱮᱫ ᱫᱚ ᱚᱱᱠᱟ ᱫᱚ ᱵᱟᱝ ᱳᱭ ᱠᱷᱚᱵᱚᱨ ᱟᱸᱡᱚᱢᱚᱜ-ᱟ ᱡᱟᱦᱟᱸ ᱛᱤᱥ ᱠᱚᱨᱮ ᱦᱚᱭᱛᱳ ᱪᱟᱸᱫᱚ ᱛᱷᱚᱲᱟ ᱜᱟᱱ᱾
ᱡᱟᱦᱟᱸ, ᱦᱮᱸ᱾ ᱦᱳᱭ, ᱟᱜ ᱟᱞᱮᱥ ᱦᱩᱸ, ᱦᱩᱸᱜ ᱟᱞᱮ ᱥᱮᱱ ᱫᱚ᱾ ᱦᱮᱸ, ᱟᱞᱮ ᱥᱮᱱ ᱫᱚ ᱚᱝᱠᱟ ᱫᱚ ᱵᱟᱝᱟ ᱱᱚᱛᱮ ᱫᱚ ᱢᱟᱱᱮ ᱵᱟᱨᱚ ᱢᱟᱥ᱾ ᱛᱟᱦᱮᱱᱟᱠᱚ ᱩᱝᱠᱩ ᱫᱚ ᱵᱟᱠᱚ ᱪᱟᱞᱟᱜ-ᱟ ᱱᱚᱸᱰᱮ ᱠᱷᱚᱱᱟᱜ ᱫᱚ᱾
ᱞᱮᱛᱟᱲ ᱜᱮ᱾
ᱞᱮᱛᱟᱲ ᱜᱮ, ᱪᱟᱥ ᱡᱚᱦᱚᱜ ᱠᱚ
ᱦᱤᱨᱤᱭᱟ᱾
ᱫᱤᱱᱟᱹᱢ ᱜᱮ ᱪᱟᱥ ᱡᱚᱜ ᱠᱚ, ᱦᱮᱸ ᱪᱟᱥ ᱡᱚᱜ ᱟᱬᱜᱚᱱᱟ ᱠᱚ ᱦᱩᱲᱩ ᱠᱚ ᱡᱚᱢᱟ᱾ ᱠᱚ ᱞᱮᱵᱮᱫᱟᱠᱚ ᱟᱹᱰᱤ ᱡᱳᱨ ᱠᱚ ᱠᱷᱚᱛᱤᱭᱟ ᱟᱨᱦᱚᱸ ᱵᱤᱨ ᱨᱮᱠᱚ ᱵᱚᱞᱚ ᱵᱟᱭᱚᱜ-ᱟ ᱥᱮ᱾ ᱵᱮᱲᱟᱭ ᱰᱩᱵᱩᱡᱚᱜ-ᱟ ᱟᱨᱦᱚᱸᱠᱚ ᱚᱰᱚᱠᱚᱜ-ᱟ ᱟᱛᱩ ᱠᱚ ᱦᱤᱡᱩᱜ-ᱟ ᱜᱚᱴᱟ᱾ ᱦᱮᱸ, ᱢᱟᱱᱮ ᱥᱟᱱ ᱥᱩᱠᱛᱮ ᱡᱟᱹᱯᱤᱫ ᱫᱚ ᱵᱟᱝᱞᱮ ᱫᱟᱲᱮᱭᱟᱜ ᱜᱮᱭᱟ᱾ ᱢᱟᱱᱮ ᱵᱮᱲᱟᱭ ᱦᱟᱹᱥᱩᱨ ᱟᱠᱟᱱ ᱥᱮᱜᱮ ᱟᱫᱚ ᱟᱠᱚ ᱵᱟᱹᱭ ᱵᱟᱹᱭᱛᱮ ᱟᱛᱳ ᱥᱮᱱ ᱠᱚ ᱚᱲᱳᱠ ᱦᱤᱡᱩᱜ-ᱟ᱾
ᱦᱮᱸ ᱞᱟᱹᱭᱫᱟᱹᱧ ᱚᱝᱠᱟ ᱫᱚ ᱢᱤᱫᱴᱟᱝ ᱜᱷᱮᱨᱟᱣ ᱚᱲᱟᱜ ᱫᱚᱨᱠᱟᱨᱤ᱾ ᱵᱟᱝ ᱜᱷᱮᱨᱟ ᱚᱲᱟᱜ ᱛᱟᱦᱮᱱ ᱠᱷᱟᱱ ᱟᱢ ᱯᱟᱹᱭᱞᱟᱹᱢ ᱥᱟ ᱢᱟᱱᱮ ᱥᱟᱵᱫᱷᱟᱱ ᱤᱭᱟᱹ ᱨᱮᱱᱟᱜ ᱟᱨᱠᱤ ᱪᱟᱱᱥᱮᱢ ᱧᱟᱢᱟ ᱟᱨᱠᱤ᱾ ᱟᱨ ᱡᱩᱫᱤ ᱥᱤᱝᱜᱮᱞ ᱚᱲᱟᱜ ᱛᱟᱦᱮᱱᱟ ᱛᱟᱦᱞᱮ ᱦᱚᱭᱛᱳ ᱫᱷᱟᱠᱠᱟ, ᱤᱭᱟᱹ ᱢᱮ ᱠᱟ ᱫᱷᱟᱠᱠᱟ ᱢᱟᱠᱟ ᱞᱮᱱᱠᱷᱟᱱ ᱠᱟᱸᱛ ᱢᱟ ᱩᱞ ᱴᱟᱹᱣ ᱞᱮᱠᱷᱟᱱ ᱛᱚ ᱵᱤᱯᱚᱛ᱾
ᱦᱩᱸ, ᱵᱤᱯᱚᱫᱽ ᱢᱮᱱᱟᱜ-ᱟ ᱦᱮᱸ, ᱟᱹᱰᱤ ᱵᱤᱯᱚᱫᱽ ᱢᱟᱱᱮ ᱟᱹᱰᱤ ᱜᱟᱱ ᱜᱮ ᱵᱤᱯᱚᱫᱽ ᱚᱝᱠᱟᱛᱮ ᱦᱚᱲ ᱦᱮᱸ, ᱚᱝᱠᱟᱛᱮ ᱦᱟᱹᱰᱤᱜᱟᱱ ᱦᱚᱲ ᱦᱚᱸᱠᱚ ᱜᱚᱡ ᱦᱚᱪᱚᱣ ᱠᱟᱱᱟ ᱠᱟᱸᱛ ᱛᱮ ᱚᱱᱮ ᱜᱤᱛᱤᱡ ᱠᱚᱜ-ᱟᱭ ᱦᱚᱲ ᱵᱟᱭ ᱵᱟᱲᱟᱭ ᱫᱟᱲᱮᱭᱟᱜᱼᱟ ᱦᱟᱸᱛᱮ ᱠᱷᱚᱱᱟᱜ ᱠᱟᱸᱛᱮ ᱴᱷᱮᱞᱟᱣ ᱜᱚᱫ ᱠᱟᱭ ᱮᱠᱫᱚᱢ ᱦᱚᱲ ᱪᱮᱛᱟᱱ ᱨᱮ ᱠᱟᱫ ᱧᱩᱨᱩᱜᱼᱟ ᱟᱫᱚ ᱡᱟᱹᱯᱤᱫ ᱨᱮ ᱦᱚᱲᱮ ᱜᱩᱡᱩᱜ-ᱟ ᱚᱝᱠᱟ ᱦᱚᱸ ᱦᱩᱭ ᱠᱟᱱᱟ᱾ ᱚᱝᱠᱟ ᱦᱚᱸ ᱦᱩᱭ ᱠᱟᱱᱟ ᱴᱟᱴᱠᱟ ᱵᱤᱯᱚᱫᱽ᱾
ᱛᱤ ᱟᱞᱮᱥᱮᱱ ᱱᱤᱛᱚᱜ ᱡᱟᱹᱥᱛᱤ ᱟᱹᱰᱤ ᱡᱳᱨ ᱠᱚ ᱩᱛᱯᱟᱛᱮᱜ-ᱟ᱾ ᱱᱤᱛᱳᱜ ᱢᱟ ᱵᱟᱹᱫᱽ ᱠᱷᱮᱛᱨᱮ ᱡᱚᱢ ᱵᱟᱹᱫᱽ ᱠᱷᱮᱛᱨᱮ ᱱᱤᱛᱳᱜ ᱢᱟ᱾ ᱱᱤᱛᱳᱜ ᱢᱟ ᱵᱟᱹᱫᱽ ᱠᱷᱮᱛᱨᱮ ᱦᱩᱲᱩ ᱠᱚ ᱵᱟᱹᱪᱩᱜ ᱠᱟᱜ-ᱟ ᱛᱚ, ᱟᱫᱚ ᱱᱤᱛᱳᱜ ᱫᱚ ᱚᱲᱟᱜ ᱜᱮ ᱡᱟᱹᱥᱛᱤ ᱠᱚ ᱱᱚᱡᱚᱨᱟ᱾ ᱪᱮᱫᱟᱜ ᱥᱮ ᱚᱲᱟᱜ ᱨᱮᱫᱚ ᱩᱱᱠᱩ ᱠᱚ ᱵᱟᱲᱟᱭ ᱡᱚᱢᱟᱜ ᱧᱟᱢᱚᱜᱼᱟ ᱟᱨ ᱱᱤᱛᱚᱜ ᱢᱟ ᱟᱹᱛᱩ ᱫᱤᱥᱚᱢ ᱨᱮᱢᱟ ᱚᱲᱟᱜ ᱨᱮᱢᱟ ᱩᱞ ᱠᱟᱱᱴᱷᱟᱲ ᱡᱟᱹᱥᱛᱤ ᱢᱮᱱᱟᱜ-ᱟ ᱩᱞ ᱠᱟᱱᱴᱷᱟᱲ᱾ ᱥᱚ ᱠᱚ ᱧᱟᱢ ᱢᱟᱱᱮ ᱩᱱᱤ ᱫᱚᱭ ᱦᱤᱡᱩᱜ ᱜᱮᱭᱟ ᱟᱨ ᱡᱚᱢ ᱜᱮᱭᱟᱭ᱾
ᱦᱩᱸ᱾
ᱚ, ᱚᱝᱠᱟ ᱜᱮ, ᱤᱭᱟᱹ ᱜᱮ᱾ ᱟᱨ ᱩᱝᱠᱩ ᱤᱭᱟᱹ ᱡᱟᱦᱟᱸᱭ ᱠᱚ ᱪᱟᱞᱟᱜ-ᱟ ᱞᱟᱜᱟ ᱠᱚᱦᱚᱸ᱾ ᱩᱝᱠᱩ ᱦᱚᱸ ᱢᱟᱱᱮ ᱠᱟᱹᱡ ᱠᱚ ᱵᱷᱤᱞᱠᱤᱭᱟ ᱛᱚ, ᱩᱝᱠᱩ ᱢᱟᱱᱮ ᱡᱟᱦᱟᱸᱭ ᱤᱭᱟᱹ᱾ ᱠᱚ ᱟᱨᱠᱤ ᱠᱚ ᱧᱮᱧᱮᱞ ᱠᱚ ᱪᱟᱞᱟᱜ ᱜᱮᱭᱟ᱾ ᱩᱝᱠᱩᱣᱟᱜ ᱜᱮᱛᱚ ᱵᱟᱹᱲᱛᱤ ᱤᱱᱥᱤᱰᱮᱱᱴ ᱠᱮᱹᱥ ᱠᱚ ᱦᱩᱭᱩᱜ ᱜᱮᱭᱟ᱾
ᱦᱟᱹᱛᱤ ᱥᱟᱞᱟᱜ ᱯᱷᱤᱞᱤ, ᱦᱟᱹᱛᱤ ᱥᱟᱞᱟᱜ ᱤᱭᱟᱹ ᱱᱚᱣᱟ
ᱦᱮᱸ ᱦᱟᱸ ᱦᱳᱭ ᱠᱚ ᱟᱨᱠᱤ᱾ ᱠᱷᱤ ᱳᱭ ᱠᱷᱤᱞᱪᱤ ᱠᱚᱣᱟ ᱠᱚ ᱠᱷᱤᱞᱰᱩᱭᱟᱠᱚ ᱢᱟᱱᱮ ᱳᱭ ᱟᱨᱠᱤ ᱢᱤᱫᱴᱟᱝ ᱥᱳᱥᱟᱞ ᱢᱤᱰᱤᱭᱟ ᱨᱮ ᱵᱷᱤᱰᱭᱳ ᱠᱚ ᱵᱮᱱᱟᱣᱟ᱾
ᱦᱩᱸ, ᱩᱝᱠᱩ ᱦᱚᱸᱠᱚ, ᱩᱝᱠᱩ ᱦᱚᱸᱠᱚ ᱜᱚᱡ ᱦᱚᱪᱚᱜ ᱜᱮᱭᱟ᱾ ᱩᱝᱠᱩ ᱦᱚᱸᱠᱚ ᱜᱚᱡ ᱦᱚᱪᱚᱜ ᱜᱮᱭᱟ᱾
ᱩᱝᱠᱩ ᱜᱮᱥ ᱛᱚᱠᱚ ᱵᱟᱲᱛᱤ᱾ ᱩᱝᱠᱩ ᱜᱮ ᱯᱟᱴᱤ ᱤᱭᱟᱹ ᱠᱚᱫᱚ ᱢᱟᱱᱮ ᱤᱧ, ᱤᱧ ᱡᱟᱦᱟᱸ ᱜᱨᱩᱯ ᱠᱚᱨᱮ ᱢᱤᱱᱟᱹᱧᱟ᱾ ᱚᱱᱟ ᱨᱮᱫᱚ ᱩᱱᱠᱩ ᱟᱨᱠᱤ ᱧᱮᱞ ᱦᱚᱲ ᱠᱚᱜᱮ ᱵᱟᱹᱲᱛᱤ ᱟᱨᱠᱤ ᱦᱳᱭᱳᱜᱼᱟ ᱚᱱᱟ ᱤᱭᱟᱹ ᱠᱚᱫᱚ ᱫᱩᱨᱜᱷᱚᱴᱚᱱᱟ ᱠᱚᱫᱚ᱾
ᱟᱪᱪᱷᱟ ᱦᱳᱭ
ᱠᱟᱴᱤᱜ ᱩᱱᱠᱩ ᱠᱷᱚᱱ ᱫᱚ ᱟᱹᱰᱤ ᱥᱟᱺᱜᱤᱧ ᱨᱮ ᱛᱟᱦᱮᱸ ᱜᱮ ᱩᱪᱤᱛᱟ,
ᱦᱩᱸ ᱛᱟᱦᱞᱮ ᱱᱤᱛᱳᱜ ᱫᱚ ᱪᱟ ᱫᱚᱠᱟᱱ ᱥᱮᱱ ᱨᱮ ᱢᱮᱱᱟᱜ ᱟᱠᱟᱫ ᱢᱮᱭᱟ?
ᱛᱚ ᱪᱟ ᱫᱚᱠᱟᱱ ᱨᱮ ᱢᱤᱱᱟᱹᱧᱟ ᱮᱠᱷᱚᱱ ᱟᱰᱰᱟ ᱵᱟᱲᱟ ᱦᱳᱭᱳᱜ ᱠᱟᱱᱟ ᱦᱚᱸᱜ ᱚ ᱦᱚᱭ ᱾
ᱧᱩ ᱵᱟᱲᱟ ᱠᱮᱜ ᱟᱢ ᱥᱮ ᱟᱣᱨᱤᱭᱟ?
ᱪᱟ ᱫᱚᱠᱟᱱ ᱨᱮ ᱪᱟ ᱠᱚ ᱧᱩᱭ ᱦᱳᱭᱳᱜ ᱠᱟᱱᱟ ᱠᱟᱹᱡ᱾
ᱦᱩᱸ ᱟᱨ ᱱᱤᱛᱚᱜ ᱫᱚ ᱵᱚᱞ ᱠᱷᱮᱞ ᱠᱚ ᱟᱯᱮ ᱥᱮᱱ ᱨᱮ ᱪᱮᱫ ᱞᱮᱠᱟ?
ᱛ ᱛᱮᱦᱮᱸᱥ
ᱵᱚᱞ ᱠᱷᱮᱞ?
ᱵᱚᱞ ᱠᱷᱮᱞ ᱫᱚ ᱮᱠᱷᱚᱱ ᱫᱚ ᱟᱣᱨᱤ ᱟᱨᱟᱢᱵᱚᱜᱼᱟ᱾ ᱟ ᱵᱟᱝ ᱟᱨᱟᱢᱵᱚᱜ ᱠᱟᱱᱟ ᱮᱠᱷᱚᱱ᱾
ᱟᱹᱣᱨᱤᱭᱟᱜ ᱟᱨᱟᱢᱵᱚᱜᱼᱟ?
ᱟᱣᱨᱤ ᱟᱨᱟᱢᱵᱷᱚᱜᱼᱟ ᱚᱱᱠᱟ ᱵᱚᱞ ᱠᱷᱮᱞ ᱠᱚᱫᱚ ᱦᱩᱸ ᱟᱨᱟᱢᱵᱷᱚᱜᱼᱟ ᱠᱤᱪᱷᱩ ᱫᱤᱱ ᱯᱚᱨᱮ᱾ ᱵᱟᱝ ᱵᱟᱝ ᱤᱧ ᱫᱚ ᱵᱟᱹᱧ ᱠᱷᱮᱞ ᱜᱮᱭᱟ ᱵᱚᱞ ᱠᱚᱫᱚ᱾
ᱵᱟᱢ ᱠᱷᱮᱞ ᱜᱮᱭᱟ?
ᱞᱟᱹᱭᱫᱟᱹᱧ ᱵᱟᱹᱧ ᱠᱷᱮᱞ ᱜᱮᱭᱟ ᱤᱧ ᱫᱚ ᱵᱚᱞ ᱠᱚᱫᱚ᱾
ᱟᱪᱪᱷᱟ ᱵᱚᱞ ᱠᱷ ᱦᱮᱸ, ᱟᱞᱮ ᱦᱳᱥᱴᱮᱞ ᱨᱮᱱᱟᱜ ᱴᱤᱢ ᱠᱟᱱ ᱛᱟᱞᱮᱭᱟ ᱵᱚᱞ ᱠᱷᱮᱞ ᱨᱮᱱ
ᱚ
ᱠᱷᱮᱞᱻᱦᱩᱭᱩᱜ ᱛᱟᱦᱮᱸᱜ ᱞᱟᱦᱟᱛᱮ ᱟᱫᱚ ᱱᱮᱛᱟᱨ ᱫᱚ ᱵᱟᱜᱮ ᱦᱩᱭ ᱠᱟᱱᱟ᱾
ᱚ
ᱞᱟᱦᱟᱛᱮ ᱟᱞᱮᱦᱚᱸ ᱴᱤᱢ ᱫᱚ ᱛᱟᱦᱮᱸ ᱠᱟᱱᱟ ᱢᱤᱫᱴᱟᱱ ᱟᱫᱚ, ᱯᱤᱭᱮᱱ ᱜᱤᱫᱽᱨᱟ. ᱠᱚ ᱦᱟᱱᱛᱮ ᱱᱟᱛᱮ ᱵᱟᱦᱩᱣᱟ ᱟᱵᱟᱨ